ᱡᱚᱦᱟᱨ ᱜᱮ ᱜᱚᱢᱠᱮ ᱟᱸᱡᱚᱢᱚᱜ ᱠᱟᱱᱟ ᱡᱚᱦᱟᱨ ᱜᱮ ᱟᱸᱡᱚᱢ ᱫᱟᱵᱤᱱ?
ᱦᱮᱸ ᱟᱸᱡᱚᱢ ᱮ ᱫᱟᱞᱤᱧ
ᱪᱮᱫ ᱱᱟᱯᱟᱭ ᱵᱟᱲᱟ ᱜᱮ ᱢᱮᱱᱟᱜ ᱦᱮᱸ ᱦᱮᱸ ᱱᱟᱯᱟᱭ ᱵᱟᱲᱟ ᱜᱮᱭᱟᱞᱤᱧ ᱟᱹᱵᱤᱱ ᱜᱮ ᱪᱮᱫ ᱞᱮᱠᱟ
ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱟᱫᱚ ᱪᱮᱫ
ᱚ ᱟᱹᱵᱤᱱ ᱜᱮ ᱪᱮᱫ ᱞᱮᱠᱟ ᱢᱮᱱᱟᱜ ᱵᱤᱱᱟ ᱦᱚ ᱚᱲᱟᱜ ᱦᱚᱲ ᱠᱚᱫᱚ
ᱚᱲᱟᱜ ᱦᱚᱲ ᱦᱚᱸ ᱱᱟᱯᱟᱭ ᱜᱮ ᱜᱚᱝᱠᱮ ᱟᱯᱮ ᱟᱵᱤᱱ ᱨᱮᱱ ᱚᱲᱟᱜ ᱦᱚᱲ
ᱟ ᱱᱟᱯᱟᱭ ᱜᱮ ᱮᱠᱷᱚᱱ ᱫᱚ ᱧᱮᱞ ᱫᱟᱵᱤᱱ ᱛᱚ ᱜᱚᱨᱚᱢ ᱟ ᱜᱚᱨᱚᱢ ᱨᱮ ᱱᱟᱯᱟᱭ ᱜᱮ ᱢᱚᱴᱟᱢᱩᱴᱤ ᱥᱟᱵ ᱫᱟᱲᱮᱭᱟᱜ ᱟ ᱵᱤᱱ
ᱛᱮᱦᱮᱧ ᱫᱚ ᱠᱟᱹᱴᱤᱡ ᱜᱚᱨᱚᱢ ᱵᱩᱡᱷᱟᱹᱜ ᱠᱟᱱᱟ ᱟᱫᱚ ᱚᱣᱟᱜ
ᱦᱚ ᱚᱲᱟᱜ ᱫᱚ ᱟᱹᱞᱤᱧ ᱫᱚ ᱢᱮᱫᱽᱱᱤᱯᱩᱨ ᱰᱤᱥᱴᱤᱠ ᱠᱟᱱᱟᱞᱤᱧ ᱟᱹᱵᱤᱱ ᱫᱚ?
ᱟ. ᱞᱤᱧ ᱫᱚ ᱡᱷᱟᱲᱜᱨᱟᱢ
ᱚ ᱚ ᱚ ᱟᱪᱪᱷᱟ ᱟᱪᱪᱷᱟ
ᱥᱩᱨ ᱜᱮᱭᱟ ᱛᱚ ᱢᱮᱫᱽᱱᱤᱯᱩᱨ ᱦᱚᱸ ᱚᱱᱠᱟ ᱫᱷᱤᱲᱣᱟᱹ ᱥᱮᱫ ᱠᱟᱛᱮ
ᱦᱮᱸ ᱦᱮᱸ ᱦᱮᱸ ᱦᱚ
ᱦᱮᱸ
ᱦᱩᱸ ᱦᱩᱸ ᱦᱩᱸ ᱞᱟᱹᱭ ᱫᱟᱲᱮᱭᱟᱜ ᱵᱤᱱ ᱥᱩᱨ ᱥᱩᱯᱩᱨ ᱜᱮᱭᱟ ᱦᱮᱸ ᱥᱩᱨ ᱥᱩᱯᱩᱨ ᱜᱮ ᱛᱟᱦᱚᱞᱮ ᱟᱵᱤᱱ ᱥᱮᱫ ᱪᱟᱥᱵᱟᱥ ᱠᱚ ᱚᱠᱟᱞᱮᱠᱟ
ᱪᱟᱥᱵᱟᱥ ᱠᱚ ᱦᱩᱭᱩᱜ ᱜᱮᱭᱟ ᱢᱳᱚᱴᱟᱢᱩᱴᱤ ᱦᱳᱲᱳ ᱜᱮ ᱵᱮᱥᱤ ᱞᱮ ᱨᱚᱦᱚᱭ ᱵᱟᱲᱟᱭᱟ
ᱚ ᱦᱩᱭᱱᱟ ᱥᱮ ᱟᱣᱨᱤ ᱦᱩᱲᱩ ᱨᱚᱦᱚᱭ ᱠᱚ ᱟᱥᱟᱲ ᱵᱚᱸᱜᱟ ᱦᱳᱲᱳ
ᱟᱥᱟᱲ ᱵᱚᱸᱜᱟ ᱦᱳᱲᱳ ᱫᱚ ᱛᱚᱞᱟ ᱠᱚ ᱜᱤᱰᱤ ᱠᱟᱫᱟ ᱨᱚᱦᱚᱭ ᱫᱚ ᱟᱹᱣᱨᱤ ᱟᱣᱨᱤ ᱠᱚ ᱥᱩᱨᱩᱭ ᱛᱟᱞᱮᱭᱟ ᱛᱚ ᱡᱳᱨ ᱫᱟᱜ ᱵᱟᱝ ᱠᱷᱟᱹᱛᱤᱨ
ᱚ ᱫᱟᱜ ᱡᱟᱹᱲᱤ ᱨᱮᱱᱟᱜ ᱚᱵᱚᱥᱛᱟᱷᱟ ᱦᱚ ᱛᱚ ᱱᱚᱝᱠᱟ
ᱚ ᱵᱟᱹᱱᱩᱜᱼᱟ ᱟᱨ ᱛᱮᱦᱮᱧ ᱜᱟᱯᱟ ᱫᱚ ᱠᱟᱹᱴᱤᱡ ᱮ ᱜᱚᱨᱚᱢ ᱧᱚᱜ ᱫᱟᱭ ᱥᱮ
ᱦᱮᱸ ᱦᱮᱸ ᱛᱮᱦᱮᱧ ᱦᱚᱞᱟ ᱢᱟ ᱜᱚᱨᱚᱢ ᱟᱠᱟᱫᱟ᱾
ᱦᱩᱸ ᱦᱩᱸ ᱚ ᱟᱯ, ᱟᱯᱮ ᱥᱮᱫ ᱫᱚ ᱟᱱᱟᱡᱽ ᱫᱚ ᱩᱱᱟᱹᱜ ᱵᱟᱠᱚ ᱪᱟᱥᱟ᱾ ᱚᱰᱚ ᱜᱮ
ᱚ ᱟᱞᱮ ᱱᱚᱛᱮ ᱦᱚᱸ ᱪᱟᱥ ᱵᱟᱲᱟ ᱠᱚ ᱢᱳᱴᱟ-ᱢᱩᱴᱤ ᱟᱹᱣᱨᱤᱭᱟᱜ-ᱟ ᱫᱤᱱᱟᱹᱢ ᱜᱮ ᱫᱟᱜ ᱤᱫᱤᱭ ᱫᱟᱭ ᱱᱚᱝᱠᱟ ᱴᱚᱰᱟᱝ ᱫᱤᱥᱚᱢ ᱦᱚᱲ ᱛᱚ ᱢᱮᱱ ᱵᱟᱹᱧ ᱦᱚᱜᱚᱭ ᱛᱚ ᱢᱮᱫᱽᱱᱤᱯᱩᱨ ᱡᱮᱞᱟ ᱨᱮᱦᱚᱸ ᱧᱮᱞ ᱠᱟ ᱟᱸᱡᱚᱢ ᱵᱤᱱ ᱦᱚᱭᱛᱳ ᱵᱤᱨ ᱫᱤᱥᱚᱢ ᱦᱚᱲ ᱛᱚ ᱟᱨ ᱴᱚᱰᱟᱝ ᱜᱮ ᱫᱟᱜ ᱦᱚᱸ ᱢᱟ ᱥᱮ ᱵᱟᱭ ᱞᱟᱜᱟᱜ ᱞᱟᱜᱟᱜ ᱠᱟᱱᱟ ᱡᱮ ᱨᱚᱦᱚᱭᱚᱜᱼᱟ ᱫᱟᱜ ᱠᱮᱫ ᱨᱮᱦᱚᱸᱭ ᱛᱚᱞᱟ ᱠᱚ ᱦᱩᱰᱤᱧ ᱜᱮᱭᱟ ᱪᱤᱠᱟᱹᱛᱮ ᱨᱚᱦᱚᱭᱚᱜᱼᱟ
ᱟᱪᱪᱷᱟ ᱦᱚᱞᱟ ᱦᱚᱸ ᱱᱤᱛᱚᱜ ᱜᱮ ᱜᱚᱜ ᱜᱤᱲᱤ ᱠᱮᱫᱟ ᱠᱤᱪᱷᱩ ᱦᱚᱲ ᱫᱚ ᱩᱱᱟᱹᱜ ᱫᱚ ᱟᱹᱣᱨᱤ ᱢᱟᱨᱟᱝᱚᱜᱼᱟ ᱟᱨ ᱢᱤᱫᱴᱟᱝ ᱫᱟᱜ ᱧᱟᱢ ᱫᱚᱨᱠᱟᱨ ᱛᱟᱦᱮᱱ ᱠᱟᱱᱟ
ᱚ ᱟᱹᱞᱤᱧ ᱱᱚᱛᱮ ᱫᱚ ᱛᱚᱞᱟ ᱠᱚᱫᱚ ᱠᱚ ᱜᱤᱰᱤ ᱪᱟᱵᱟ ᱠᱟᱫᱟ ᱢᱚᱴᱟᱢᱩᱴᱤ ᱦᱟᱨᱟ ᱞᱮᱱᱠᱷᱟᱱ ᱜᱮ ᱨᱚᱦᱚᱭ ᱠᱚᱠᱚ ᱮᱛᱚᱦᱚᱵᱟ ᱢᱮᱱᱠᱷᱟᱱ ᱫᱟᱜ ᱚᱱᱟ ᱚᱵᱚᱥᱛᱟ ᱦᱚ ᱧᱮᱞ ᱫᱟᱹᱵᱤᱱ ᱛᱚ
ᱦᱩᱸ ᱟᱫᱚ ᱥᱤᱞᱳ
ᱥᱮᱞᱳ ᱢᱮᱱᱟᱜ ᱫᱚ ᱢᱮᱱᱟᱜ, ᱢᱮᱱᱟᱜ ᱫᱚ ᱢᱮᱱᱟᱜ ᱟᱠᱟᱫᱟ ᱟᱫᱚ ᱦᱟᱯᱮ ᱮ ᱡᱚᱛᱚ ᱜᱮ ᱱᱤᱛᱚᱜ ᱫᱚ ᱠᱟᱹᱴᱤᱡ ᱫᱟᱜ ᱠᱚ ᱠᱚᱭᱚᱜᱟ ᱛᱟᱯᱚᱨᱮ ᱥᱮᱞᱳ ᱠᱚ ᱧᱮᱞᱟ ᱯᱚᱨᱮ ᱛᱮ ᱦᱟᱸᱜ᱾ ᱱᱤᱛᱚᱜ ᱫᱚ ᱫᱟᱜ ᱜᱮᱠᱚ ᱠᱚᱭᱚᱜᱟ ᱥᱮᱨᱢᱟ ᱫᱟᱜ᱾ ᱦᱩᱸ ᱱᱤᱛᱚᱜ ᱫᱚ ᱚᱱᱟᱪ ᱠᱚᱜᱮ ᱮᱠᱷᱚᱱ ᱫᱚᱠᱚ ᱪᱟᱥ ᱵᱟᱲᱟᱭ ᱫᱟ᱾ ᱟᱱᱟᱡ ᱜᱮ ᱫᱚᱢᱮ ᱫᱷᱮᱹᱨ ᱛᱮ ᱪᱟᱥ ᱠᱚ ᱞᱟᱜᱟᱣ ᱠᱟᱱᱟ ᱟᱱᱟᱡᱽ ᱠᱚᱜᱮ᱾ ᱦᱮᱸ
ᱢᱮᱫᱽᱱᱤᱯᱩᱨ ᱱᱚᱣᱟ ᱪᱚᱱᱫᱚᱠᱚᱱᱟ ᱨᱳᱴ ᱚᱱᱛᱮ᱾ ᱪᱚᱱ ᱫᱚ ᱠᱚᱱᱟ ᱨᱳᱰ ᱵᱮᱱ ᱟᱸᱡᱚᱢ ᱠᱟᱫᱟ?
ᱦᱩᱭ ᱠᱟᱱᱟ ᱠᱟᱹᱴᱤᱡ ᱠᱟᱹᱴᱤᱡ᱾ ᱦᱩᱸ ᱛᱟᱦᱚᱞᱮ ᱦᱮᱞᱳ ᱦᱮᱞᱳ